ᱦᱮᱞᱳ᱾
ᱦᱮᱞᱳ᱾
ᱦᱮᱞᱳ᱾ ᱦᱮᱞᱳ᱾
ᱦᱮᱞᱳ᱾ ᱦᱮᱞᱳ᱾
ᱦᱮᱞᱳ᱾
ᱮ ᱢᱟ᱾
ᱦᱮᱞᱳ᱾ ᱦᱮᱞᱳ᱾
ᱦᱮᱞᱳ᱾
ᱦᱮᱞᱳ᱾
ᱦᱮᱸ᱾
ᱵᱟᱹᱵᱤᱱ ᱟᱸᱡᱚᱢ ᱫᱟ᱾
ᱦᱮᱸ ᱟᱸᱡᱚᱢ ᱫᱟᱞᱤᱧ᱾
ᱚ᱾ ᱪᱮᱫ ᱠᱚᱯᱮ ᱪᱤᱠᱟᱹᱭᱮᱫᱟ ᱦᱮᱸ ᱢᱟ?
ᱚᱲᱟᱜ ᱨᱮᱜᱮ ᱦᱮᱱᱟᱜ ᱞᱮᱭᱟ ᱢᱟ᱾
ᱚ ᱡᱷᱚᱛᱚ ᱯᱮ ᱵᱷᱟᱜᱮ ᱜᱮᱭᱟ? ᱞᱟᱹᱭ ᱫᱟᱞᱤᱧ ᱡᱷᱚᱛᱚ ᱯᱮ ᱵᱷᱟᱜᱮ ᱜᱮᱭᱟ᱾
ᱦᱮᱸ ᱵᱷᱟᱹᱜᱮ ᱜᱮᱭᱟᱞᱮ ᱡᱚᱛᱚ ᱜᱮ᱾
ᱟᱨ ᱨᱚᱦᱚᱭ ᱫᱚ ᱨᱚᱦᱚᱭ ᱠᱚ ᱦᱩᱭᱩᱜ ᱠᱟᱱᱟ ᱥᱮ ᱵᱟᱝ?
ᱟᱣᱨᱤ ᱞᱮ ᱨᱚᱦᱚᱭᱟ᱾
ᱚ᱾ ᱟᱨ ᱤᱭᱟᱹ ᱱᱚᱣᱟ ᱚ ᱦᱟᱥᱟ ᱠᱚᱫᱚ ᱯᱮ ᱥᱟᱹᱛ ᱟᱠᱟᱫᱟ?
ᱦᱮᱸ ᱦᱟᱥᱟ ᱠᱚᱫᱚ ᱥᱟᱹᱛ ᱦᱳᱭ ᱟᱠᱟᱱᱟ᱾
ᱟᱨ ᱪᱮᱫᱠᱟ ᱵᱤᱨ ᱨᱮ ᱯᱩᱴᱠᱟᱹ ᱠᱚ ᱩᱫᱽ ᱠᱚ ᱪᱮᱫᱠᱟ ᱡᱟᱱᱟᱢᱚᱜ ᱠᱟᱱᱟ?
ᱟᱨ ᱟᱯᱮ ᱯᱮ ᱨᱚᱦᱚᱭ ᱫᱟ ᱢᱟ?
ᱦᱮᱸ ᱟᱞᱮ ᱥᱮᱫ ᱫᱚ ᱨᱚᱦᱚᱭ ᱦᱩᱭᱩᱜ ᱠᱟᱱᱟ, ᱨᱚᱦᱚᱭ ᱜᱚᱫ ᱠᱟᱫᱟ ᱠᱚ ᱠᱟᱹᱴᱤᱡ ᱫᱚ᱾ ᱟ ᱚ ᱟ ᱫᱟᱜ ᱮᱫᱟᱭ ᱛᱚ ᱟᱨᱚ ᱠᱟᱹᱴᱤᱡ ᱫᱚᱢᱮ ᱫᱚ ᱵᱟᱭ ᱫᱟᱜ ᱮᱫᱟ᱾ ᱚᱠᱟ ᱥᱚᱢᱚᱭ ᱫᱚᱢᱮ ᱫᱟᱜ ᱮᱫᱟ᱾ ᱚᱠᱟ ᱥᱚᱢᱚᱭᱮ ᱠᱚᱢ ᱮᱫᱟ ᱫᱟᱜ ᱠᱚᱦᱚᱸ ᱟᱸᱡᱮᱫᱚᱜ ᱠᱟᱱᱟ ᱮᱠᱟ ᱮᱠ ᱨᱚᱠᱚᱢ ᱫᱟᱜ ᱫᱚ ᱵᱟᱹᱱᱩᱜᱼᱟ᱾ ᱟᱫᱚ ᱚᱱᱮ ᱚᱱᱠᱟ ᱨᱚᱦᱚᱭ ᱠᱚ ᱦᱩᱭᱩᱜ ᱠᱟᱱᱟ, ᱢᱟᱡᱷᱮ ᱢᱚᱫᱽᱫᱷᱮ ᱦᱩᱭᱩᱜ ᱠᱟᱱᱟ ᱢᱟᱡᱷᱮ ᱢᱚᱫᱽᱫᱷᱮ ᱵᱚᱱᱫᱚᱜ ᱠᱟᱱᱟ᱾ ᱟᱨᱚ ᱢᱩᱱᱤᱥ ᱠᱟᱹᱢᱤᱱ ᱠᱚ ᱵᱟᱠᱚ ᱧᱟᱢᱚᱜ ᱠᱟᱱᱟ᱾
ᱟᱞᱮ ᱦᱚᱸ ᱜᱟᱯᱟ ᱢᱮᱭᱟᱝ ᱥᱮᱫ ᱠᱷᱚᱱᱞᱮ ᱨᱚᱦᱚᱭ ᱞᱟᱹᱜᱤᱫ᱾
ᱚᱻ᱾ ᱟᱫᱚ ᱤᱭᱟᱹ ᱵᱤᱨ ᱨᱮ ᱞᱟᱹᱭᱮᱫᱟᱞᱤᱧ ᱪᱮᱫᱠᱟ ᱩᱫ ᱯᱩᱴᱠᱟᱹ ᱠᱚ ᱡᱟᱱᱟᱢᱚᱜ ᱠᱟᱱᱟ? ᱦᱮᱞᱳ᱾ ᱦᱮᱞᱳ᱾
ᱦᱮᱸ᱾
ᱞᱟᱹᱭ ᱮᱫᱟᱞᱤᱧ ᱵᱤᱨ ᱨᱮ ᱳᱫ ᱯᱩᱴᱠᱟᱹ ᱪᱮᱫ ᱞᱮᱠᱟ ᱠᱚ ᱡᱟᱱᱟᱢᱚᱜ ᱠᱟᱱᱟ?
ᱚᱱᱟ ᱰᱤᱥᱴᱟᱯ ᱫᱟᱭ᱾ ᱪᱮᱫ ᱢᱟ
ᱞᱟᱭᱫᱟᱞᱤᱧ ᱵᱤᱨ ᱤᱭᱟᱹ ᱨᱚᱦᱚᱭ ᱥᱚᱢᱚᱭ ᱜᱚᱝᱜᱷᱟ ᱠᱚ ᱠᱟᱴᱠᱚᱢ ᱠᱚ ᱪᱮᱫ ᱞᱮᱠᱟ ᱠᱚᱻ ᱧᱟᱢᱚᱜ ᱠᱟᱱᱟ?
ᱧᱟᱢᱚᱜ ᱠᱟᱱ ᱜᱮᱭᱟ ᱠᱚ᱾
ᱜᱚᱸᱜᱷᱟ ᱠᱚ ᱠᱟᱴᱠᱚᱢ ᱠᱚ ᱦᱟᱹᱠᱩ ᱠᱚ᱾
ᱦᱟᱹᱠᱩ ᱠᱚᱦᱚᱸ ᱠᱚ ᱧᱟᱢᱚᱜ ᱠᱟᱱᱟ ᱜᱚᱝᱜᱷᱟ ᱦᱚᱸ ᱨᱚᱠᱚᱡ ᱠᱚᱦᱚᱸ᱾
ᱟᱨ ᱤᱭᱟᱹ ᱳᱫ ᱯᱩᱴᱠᱟᱹ ᱠᱚ ᱪᱮᱫ ᱞᱮᱠᱟ ᱠᱚ ᱡᱟᱱᱟᱢᱚᱜ ᱠᱟᱱᱟ ᱢᱟ ᱵᱤᱨ ᱠᱚᱨᱮᱫ?
ᱦᱮᱸ ᱩᱫ ᱯᱷᱩᱴᱠᱟᱹ ᱦᱚᱸ ᱚᱢᱚᱱ ᱠᱚ᱾
ᱟᱫᱚ ᱤᱭᱟᱹ ᱨᱩᱯᱟᱹᱞᱤ ᱡᱟᱶᱟᱭᱮ ᱦᱮᱡ ᱞᱮᱱᱟ ᱟᱫᱚ ᱠᱩᱞᱤ ᱵᱟᱲᱟᱭᱮ ᱠᱟᱱᱟᱞᱤᱧ ᱨᱚᱦᱚᱭ ᱠᱮᱫᱟ ᱯᱮ ᱵᱟᱹᱵᱩ ᱨᱚᱦᱚᱭ ᱠᱮᱫᱟ ᱯᱮ? ᱦᱮᱸ ᱵᱟᱝ ᱟᱣᱨᱤ ᱞᱮ ᱨᱚᱦᱚᱭᱟ᱾
ᱦᱮᱸ᱾
ᱦᱚᱲᱟᱜ ᱠᱚ ᱨᱚᱦᱚᱭ ᱠᱚᱠᱤᱱ ᱪᱟᱞᱟᱜ ᱠᱟᱱᱟ ᱨᱩᱯᱟᱹᱞᱤ ᱟᱨ ᱩᱱᱤ ᱵᱟᱹᱜᱱᱟᱧ ᱠᱩᱲᱤ᱾ ᱦᱮᱞᱳ᱾
ᱦᱮᱸ ᱦᱮᱸ᱾ ᱟᱨ ᱤᱭᱟᱹ ᱫᱚ ᱤᱭᱟᱹ ᱟᱯᱮᱫᱚ ᱛᱤᱥ ᱠᱷᱚᱱ ᱯᱮ ᱨᱚᱦᱚᱭᱟ ᱢᱟ ᱛᱟᱦᱚᱞᱮ?
ᱟᱞᱮ ᱫᱚ ᱨᱚᱦᱚᱭ ᱫᱚ ᱦᱩᱭᱩᱜ ᱠᱟᱱᱟ ᱨᱚᱦᱚᱭ ᱠᱮᱫᱟ ᱠᱚ ᱵᱟᱨᱥᱤᱧ ᱯᱮ ᱢᱟᱦᱟ ᱡᱟᱹᱱᱤᱡ ᱠᱚ ᱨᱚᱦᱚᱭ ᱠᱮᱫᱟ᱾
ᱚᱻ᱾
ᱟᱨᱚ ᱚᱱᱮ ᱨᱚᱦᱚᱭ ᱠᱟᱛᱮᱫ ᱚᱱᱮ ᱥᱩᱠᱨᱤ ᱠᱚᱠᱚ ᱟᱹᱜᱩ ᱞᱮᱫ ᱠᱚᱣᱟ ᱮᱱᱮᱡ ᱛᱮ ᱟᱨ ᱛᱟᱦᱚᱞᱮ ᱢᱤᱫ ᱫᱤᱱ ᱫᱚᱠᱚ ᱵᱷᱚᱡᱽ ᱠᱮᱫᱟ ᱜᱚᱴᱟ ᱯᱟᱲᱟ ᱨᱮᱱ ᱠᱚ ᱡᱚᱢ ᱠᱮᱫᱟ᱾
ᱦᱮᱸ᱾
ᱛᱟᱯᱚᱨᱮ ᱟᱫᱚ ᱨᱚᱦᱚᱭ ᱵᱟᱲᱟᱭᱮᱫ ᱜᱮᱭᱟ ᱠᱚ᱾ ᱫᱟᱜ ᱦᱚᱸ ᱛᱚ ᱥᱮᱨᱚᱠᱚᱢ ᱫᱚ ᱤᱭᱟᱹ ᱫᱚ ᱵᱟᱭ ᱫᱟᱜ ᱮᱫᱟ᱾
ᱫᱟᱜ ᱫᱚ ᱵᱷᱟᱜᱮ ᱵᱟᱹᱱᱩᱜᱼᱟ᱾ ᱦᱳᱭ ᱢᱤᱫ ᱜᱷᱟᱹᱲᱤᱡ ᱠᱟᱛᱮ ᱦᱤᱡᱩᱜ ᱠᱟᱱᱟ ᱟᱵᱟᱨᱮ ᱯᱷᱟᱸᱠ ᱮᱫᱟ ᱥᱤᱛᱩᱝ ᱮᱫᱟᱭ᱾
ᱦᱩᱻ ᱚᱱᱠᱟ ᱜᱮ ᱦᱩᱭᱩᱜ ᱠᱟᱱᱟ᱾ ᱚᱠᱚᱭ ᱠᱚᱫᱚ ᱠᱚ ᱵᱷᱟᱜᱮ ᱠᱚ ᱫᱟᱜ ᱠᱚ ᱧᱟᱢ ᱮᱫᱟ ᱛᱚᱞᱟ ᱠᱷᱮᱛ ᱨᱮ ᱢᱮᱱᱟᱜ ᱠᱷᱟᱱ ᱨᱚᱦᱚᱭ ᱠᱷᱮᱛ ᱨᱮ ᱢᱮᱱᱟᱜ ᱵᱟᱠᱷᱟᱱ ᱛᱚᱞᱟ ᱠᱷᱮᱛ ᱨᱮ ᱫᱟᱜ ᱵᱟᱹᱱᱩᱜᱼᱟ᱾
ᱟᱫᱚ ᱟᱞᱮᱥᱮᱫ ᱫᱚ ᱚᱱᱮ ᱤᱭᱟᱹ ᱠᱮᱱᱮᱞ ᱫᱟᱜ-ᱮ ᱧᱟᱢ ᱛᱮ ᱟᱫᱚ ᱫᱟᱜ ᱫᱚ ᱦᱮᱱᱟᱜ ᱛᱟᱞᱮᱭᱟ ᱟᱞᱮᱭᱟᱜ ᱠᱷᱮᱛ ᱠᱚᱨᱮᱫ ᱫᱚ᱾
ᱠᱮᱱᱮᱞ ᱫᱟᱜ ᱠᱚ ᱟᱲᱟᱜ ᱟᱠᱟᱫᱟ?
ᱵᱟᱝ ᱢᱟ ᱠᱮᱱᱮᱞ ᱫᱟᱜ ᱟᱹᱣᱨᱤ ᱠᱚ ᱟᱲᱟᱜᱟ ᱚᱱᱟ ᱠᱮᱱᱮᱞ ᱨᱮᱫᱚ ᱫᱟᱜ ᱦᱮᱱᱟᱜᱼᱟ ᱛᱚ ᱚᱱᱟ ᱫᱟᱜ ᱛᱮᱜᱮ ᱚᱱᱛᱮᱱᱟᱜ ᱫᱚ ᱪᱟᱥ ᱵᱟᱥ ᱫᱚ ᱦᱩᱭᱩᱜᱼᱟ᱾
ᱟᱫᱚ ᱤᱭᱟᱹ ᱱᱚᱣᱟ ᱟᱫᱚ ᱛᱟᱦᱞᱮ ᱛᱚ ᱚᱱᱟ ᱫᱚ ᱵᱷᱟᱜᱮ ᱜᱮᱭᱟ ᱛᱚᱞᱟ ᱠᱷᱮᱛ ᱦᱚᱸᱭ ᱧᱟᱢᱟ ᱨᱚᱦᱚᱭ ᱠᱷᱮᱛ ᱦᱚᱸᱭ ᱧᱟᱢᱟ ᱟᱨ ᱵᱤᱨ ᱫᱤᱥᱚᱢ ᱛᱚ ᱠᱟᱹᱴᱤᱡ ᱮ ᱫᱟᱜ ᱞᱮᱠ ᱠᱷᱟᱱ ᱜᱮ ᱡᱷᱚᱢ ᱡᱷᱚᱢᱮ ᱫᱟᱜ ᱞᱮᱠᱷᱟᱱ ᱜᱮ ᱮᱠᱫᱚᱢ ᱟᱬᱜᱚ ᱦᱤᱡᱩᱜᱼᱟ᱾
ᱦᱮᱸ ᱚᱱᱟ ᱵᱤᱨ ᱨᱮᱱᱟᱜ ᱫᱟᱜ ᱠᱚ ᱟᱬᱜᱚ ᱞᱮᱱᱠᱷᱟᱱ ᱜᱮ ᱚᱱᱟ ᱤᱭᱟᱹ ᱠᱚᱨᱮᱱᱟᱜ ᱦᱚᱸ ᱜᱷᱩᱴᱩ ᱠᱚᱨᱮᱱᱟᱜ ᱦᱚᱸ ᱨᱚᱦᱚᱭ ᱫᱚ ᱜᱟᱱᱚᱜᱼᱟ᱾
ᱟᱨ ᱥᱟᱡᱚ ᱟᱹᱭᱩ ᱫᱚ ᱤᱭᱟᱹ ᱠᱟᱹᱢᱤ ᱪᱟᱞᱟᱣ ᱮᱱᱟ᱾
ᱦᱮᱸ᱾
ᱛᱟᱦᱚᱞᱮ ᱚᱲᱟᱜ ᱨᱮᱱᱟᱜ ᱦᱟᱥᱟ ᱠᱚᱫᱚ ᱚᱠᱚᱭ ᱠᱚ ᱪᱟᱥ-ᱟ ᱦᱚᱯᱚᱱ ᱵᱟ?
ᱦᱮᱸ ᱦᱚᱯᱚᱱ ᱵᱟᱭ ᱪᱟᱥᱟ᱾
ᱟᱫᱚ ᱦᱮᱸ ᱟᱫᱚ ᱱᱮᱛᱟᱨ ᱫᱚ ᱴᱨᱟᱠᱴᱟᱨ ᱛᱮᱠᱚ ᱥᱤᱭᱮᱫᱟ᱾ ᱥᱤ ᱞᱟᱹᱦᱩᱫ ᱠᱟᱫᱟ ᱟᱫᱚ ᱠᱟᱹᱢᱤᱱᱮᱢ ᱞᱟᱜᱟᱣ ᱞᱮᱠᱚ ᱠᱷᱟᱱ ᱜᱮᱠᱚ ᱤᱭᱟᱹᱭᱟ᱾ ᱨᱚᱦᱚᱭ ᱠᱟᱹᱢᱤᱱ ᱠᱚᱠᱚ ᱧᱟᱢ ᱞᱮᱱᱠᱷᱟᱱ ᱟᱫᱚ ᱨᱚᱦᱚᱭ ᱫᱚ ᱦᱩᱭᱩᱜ ᱜᱮᱭᱟ᱾
ᱟᱨ ᱱᱤᱛᱚᱜ ᱠᱟᱹᱢᱤᱱ ᱵᱟᱠᱚ ᱧᱟᱢᱚᱜ ᱠᱟᱱᱟ᱾
ᱡᱷᱚᱛᱚ ᱦᱚᱲ ᱱᱤᱛᱚᱜ ᱫᱚᱠᱚ ᱥᱟᱹᱛ ᱠᱟᱫ ᱛᱟᱠᱚᱣᱟ ᱡᱷᱚᱛᱚ ᱦᱚᱲ ᱠᱚ ᱤᱭᱟᱹᱣ ᱠᱟᱫᱟ ᱟᱫᱚ ᱠᱟᱹᱢᱤᱱ ᱡᱚᱛᱚ ᱱᱤᱡᱮ ᱱᱤᱡᱮ ᱠᱚ ᱠᱚᱨᱟᱣ ᱫᱟ ᱟᱠᱚᱣᱟᱜ ᱠᱚ ᱨᱚᱦᱚᱭᱮᱫᱟ᱾
ᱚᱱᱟ ᱜᱮ ᱜᱚᱴᱟ ᱫᱤᱥᱚᱢ ᱜᱮ ᱚᱱᱟ ᱦᱩᱭ ᱠᱟᱱᱟ ᱠᱟᱹᱢᱤᱱ ᱜᱮ ᱵᱟᱠᱚ ᱧᱟᱢᱚᱜ ᱠᱟᱱᱟ ᱠᱟᱹᱥᱭᱟᱹᱜ ᱤᱭᱟᱹ ᱚᱸᱰᱮ ᱤᱧ ᱟᱹᱭᱩ ᱛᱟᱠᱚ ᱦᱚᱸ ᱠᱟᱹᱢᱤᱱ ᱵᱟᱠᱚ ᱧᱟᱢ ᱟᱠᱟᱫ ᱠᱚᱣᱟ ᱤᱧ ᱟᱭᱩ ᱦᱚᱸ ᱵᱟᱭ ᱵᱷᱟᱜᱮᱭᱟ ᱤᱧ ᱤᱱᱠᱟᱹ ᱛᱮᱜᱮ ᱤᱥᱤᱱᱮᱫᱟᱭ ᱟᱨ ᱤᱭᱟᱹ ᱵᱟᱹᱦᱩ ᱮᱠᱞᱟ ᱛᱮᱜᱮ ᱨᱚᱦᱚᱭ ᱫᱟᱭ ᱵᱟᱠᱚ ᱧᱟᱢᱚᱜ ᱠᱟᱱᱟ ᱟᱫᱚ ᱮᱠᱞᱟ ᱛᱮᱜᱮ ᱫᱟᱫᱟᱭ ᱞᱚᱥᱚᱫ ᱦᱚᱴᱚᱣᱟᱭ ᱠᱟᱱᱟ ᱴᱨᱟᱠᱴᱟᱨ ᱛᱮᱜᱮ ᱦᱮᱱᱰ ᱴᱨᱟᱠᱴᱟᱨ ᱢᱮᱱᱟᱜ ᱛᱟᱠᱚᱣᱟ ᱚᱲᱟᱜ ᱨᱮᱜᱮ ᱾ ᱟᱨ ᱫᱟᱫᱟᱭ ᱞᱚᱥᱚᱫ ᱦᱚᱴᱚ ᱟᱭᱟ ᱟᱨ ᱵᱟᱱᱟ ᱦᱚᱲ ᱛᱮ ᱛᱚᱞᱟ ᱠᱤᱱ ᱛᱩᱫᱟ ᱵᱟᱱᱟ ᱦᱚᱲ ᱛᱮᱠᱤᱱ ᱨᱚᱦᱚᱭᱟ ᱾ ᱟᱨ ᱤᱧ ᱟᱹᱭᱩ ᱫᱚ ᱤᱱᱠᱟᱹ ᱛᱮᱜᱮ ᱤᱭᱟᱹᱭ ᱮᱫᱟᱭ ᱫᱟᱠᱟ ᱛᱮᱫ ᱠᱚ ᱤᱥᱤᱱ ᱟᱬᱜᱚ ᱦᱚᱴᱚ ᱟᱭᱟ ᱟᱫᱚ ᱩᱛᱩ ᱠᱚᱫᱚ ᱤᱱᱠᱟᱹ ᱛᱮᱜᱮ ᱤᱥᱤᱱᱟᱭ ᱾ ᱚᱱᱛᱮ ᱦᱚᱸ ᱠᱟᱹᱢᱤᱱ ᱵᱟᱠᱚ ᱧᱟᱢᱚᱜ ᱠᱟᱱᱟ ᱮᱠᱫᱚᱢ ᱡᱟᱨ ᱡᱤᱨ ᱠᱚ ᱨᱚᱦᱚᱭᱮᱫ ᱛᱟᱠᱚᱣᱟ ᱾
ᱦᱮᱸ ᱦᱮᱸ ᱾ ᱜᱚᱴᱟ ᱜᱮ ᱚᱱᱠᱟ ᱜᱮ ᱾
ᱤᱭᱟᱹ ᱦᱚᱸ ᱦᱚᱞᱟ ᱜᱮ ᱤᱭᱟᱹ ᱛᱟᱠᱚ ᱵᱩᱱᱩ ᱛᱟᱠᱚ ᱠᱚ ᱥᱮᱱ ᱞᱮᱱᱟ ᱤᱧ ᱟᱹᱭᱩ ᱧᱮᱧᱮᱞ ᱧᱮᱞ ᱟᱹᱜᱩ ᱠᱮ ᱠᱮᱫᱮᱭᱟ ᱠᱚ ᱾ ᱟᱨ ᱚᱱᱛᱮ ᱠᱟᱹᱴᱤᱡ ᱵᱟᱡᱟᱨ ᱥᱮᱫ ᱯᱟᱨᱚᱢ ᱞᱮᱱᱟ ᱟᱠᱚᱣᱟᱜ ᱤᱭᱟᱹ ᱫᱚᱨᱠᱟᱨ ᱛᱟᱦᱮᱸ ᱠᱟᱱᱟ ᱾ ᱟᱫᱚ ᱚᱱᱛᱮ ᱠᱟᱹᱴᱤᱡ ᱠᱚ ᱯᱟᱨᱚᱢᱮᱱᱟ ᱟᱫᱚ ᱠᱚ ᱧᱮᱞ ᱫᱟᱨᱟ ᱠᱮᱫᱮᱭᱟ ᱟᱫᱚ ᱫᱟᱜ ᱥᱮᱫ ᱠᱚᱫᱚᱭ ᱥᱟᱵ ᱟᱠᱟᱫ ᱛᱟᱭᱟ ᱨᱩᱣᱟᱹ ᱠᱚᱦᱚᱸ ᱨᱩᱣᱟᱹ ᱠᱚ ᱥᱟᱵ ᱫᱚᱭ ᱥᱟᱵ ᱟᱠᱟᱫ ᱛᱟᱭᱟ ᱟᱫᱚ ᱫᱩᱨᱵᱚᱞ ᱫᱟᱜ ᱥᱮᱫ ᱢᱟᱱᱮ ᱜᱮᱛᱚ ᱫᱩᱨᱵᱚᱞ ᱾
ᱟᱨ ᱛᱟᱯᱚᱨᱮ ᱮᱱᱛᱮ ᱫᱚ ᱵᱚᱭᱮᱥ ᱦᱚᱸ ᱦᱩᱭ ᱠᱟᱱᱟ ᱛᱚ ᱾
ᱵᱚᱭᱚᱥ ᱠᱚᱦᱚᱸ ᱦᱩᱭᱱᱟ ᱟᱨᱚ ᱥᱚᱵ ᱫᱤᱱᱮ ᱠᱟᱹᱢᱤ ᱫᱟᱲᱮᱭᱟᱜ-ᱟᱭ ᱠᱤ? ᱮ ᱢᱟ ᱟᱢ ᱟᱹᱭᱩ ᱛᱟᱹᱠᱤᱱ ᱪᱮᱫ ᱞᱮᱠᱟ ᱢᱮᱱᱟᱜ ᱠᱤᱱᱟ ᱢᱟᱢᱟ ᱛᱟᱠᱚ ᱨᱚᱦᱚᱭ ᱫᱟᱠᱚ?
ᱦᱮᱸ ᱩᱱᱠᱩ ᱦᱚᱸᱠᱚ ᱨᱚᱦᱚᱭᱮᱫᱟ ᱵᱷᱟᱜᱮ ᱜᱮ ᱦᱮᱱᱟᱜ ᱠᱤᱱᱟᱹ ᱤᱧ ᱭᱩ ᱛᱟᱹᱠᱤᱱ ᱦᱚᱸ ᱾ ᱩᱱᱠᱩ ᱦᱚᱸ ᱠᱟᱹᱢᱤᱱ ᱠᱚ ᱵᱟᱠᱚ ᱧᱟᱢᱮᱫ ᱠᱚᱣᱟ ᱟᱠᱚ ᱛᱮᱜᱮ ᱠᱚ ᱨᱚᱦᱚᱭ ᱮᱫᱟ ᱾
ᱜᱚᱴᱟ ᱫᱤᱥᱚᱢ ᱜᱮ ᱚᱱᱠᱟ ᱟᱠᱟᱱᱟ ᱾
ᱦᱮᱸ ᱾
ᱟᱫᱚ ᱤᱭᱟᱹ ᱢᱟᱢᱟ ᱨᱮᱱ ᱢᱟᱹᱭ ᱫᱚ ᱛᱤᱱᱟᱹᱜ ᱨᱮ ᱯᱟᱲᱦᱟᱜᱼ ᱟᱭ?
ᱩᱱᱤ ᱯᱟᱲᱦᱟᱜ ᱛᱟᱦᱮᱸ
ᱚ ᱫᱚᱢᱮ ᱜᱮ ᱪᱷᱮᱯᱚ ᱜᱮᱭᱟ ᱥᱮ ᱠᱟᱹᱴᱤᱡ ᱩᱥᱩᱞ ᱧᱚᱜ
ᱵᱟᱹᱵᱩ ᱫᱚ ᱚᱱᱟ ᱯᱷᱩᱴᱵᱚᱞ ᱤᱭᱟᱹᱨᱮ ᱵᱷᱚᱨᱛᱤ ᱟᱠᱟᱱᱟᱭ ᱾
ᱦᱮᱸᱛᱚ ᱾ ᱚ ᱟᱢ ᱢᱟᱢᱟ ᱨᱮᱱ ᱫᱚᱠᱤᱱ ᱵᱟᱨᱭᱟᱜᱼᱟ
ᱦᱮᱸ ᱢᱟᱨᱟᱝ ᱢᱟᱨᱟᱝ ᱫᱚ ᱵᱟᱨᱭᱟ᱾ ᱟᱨ ᱛᱟᱞᱟ ᱢᱟᱢᱟ ᱨᱮᱱ ᱦᱚᱸ ᱵᱟᱨᱭᱟ ᱦᱚᱯᱚᱱ ᱢᱟᱢᱟ ᱨᱮᱱ ᱦᱚᱸ ᱵᱟᱨᱭᱟ᱾
ᱚᱸ ᱡᱷᱚᱛᱚ ᱢᱟᱹᱭ ᱵᱟᱹᱵᱩ ᱢᱤᱜᱴᱮᱱ ᱠᱟᱛᱮᱫ᱾
ᱵᱟᱝ ᱤᱭᱟᱹ ᱢᱟᱨᱟᱝᱟᱹ ᱫᱟᱫᱟ ᱨᱮᱱ ᱫᱚ ᱩᱱᱠᱤᱱ ᱢᱟᱹᱭ ᱵᱟᱹᱵᱩ ᱟᱨ ᱤᱭᱟᱹ ᱦᱚᱯᱚᱱ ᱢᱟᱢᱟ ᱨᱮᱱ ᱦᱚᱸ ᱩᱱᱠᱤᱱ ᱦᱚᱸ ᱢᱟᱹᱭ ᱵᱟᱹᱵᱩ ᱟᱨ ᱛᱟᱞᱟ ᱢᱟᱢᱟᱨᱮᱱ ᱛᱮᱜ ᱜᱮ ᱵᱟᱹᱵᱩ ᱜᱮ ᱢᱟᱱᱮ᱾
ᱟᱫᱚ ᱤᱭᱟᱹ ᱤᱧ ᱵᱟᱵᱟ ᱫᱚ ᱚᱠᱟᱥᱮᱜ ᱮ ᱪᱟᱞᱟᱣᱱᱟ ᱤᱭᱟᱹ ᱢᱳᱲ ᱥᱮᱜ?
ᱦᱮᱸ ᱦᱮᱸ᱾ ᱢᱳᱲ ᱥᱮᱜ ᱮ ᱪᱟᱞᱟᱣᱱᱟ᱾
ᱚ ᱦᱮᱸ ᱦᱮᱸ ᱛᱚ, ᱟᱫᱚ ᱤᱭᱟᱹ ᱦᱮᱸᱛᱚ ᱚᱝᱠᱟᱜᱮ ᱨᱚᱦᱚᱭ ᱦᱩᱭᱩᱜ-ᱟ ᱱᱤᱡᱮ ᱛᱮᱜᱮ ᱦᱚᱲ ᱠᱚᱦᱚᱸ ᱛᱚ ᱵᱟ ᱠᱚ ᱧᱟᱢᱚᱜᱼᱟ ᱱᱤᱛᱚᱜ ᱫᱚ ᱡᱟᱨ ᱡᱤᱨ ᱱᱤᱡᱮ ᱛᱮᱜᱮ ᱠᱚ ᱨᱚᱦᱚᱭᱮᱜ ᱛᱟᱠᱚᱣᱟ᱾ ᱟᱫᱚ ᱱᱤᱡᱮ ᱛᱮᱜᱮ ᱨᱚᱦᱚᱭ ᱞᱮᱠᱷᱟᱱ ᱦᱚᱸ ᱟᱫᱚ ᱚᱱᱮ ᱠᱚᱥᱴᱚ ᱦᱩᱭᱩᱜᱼᱟ ᱟᱫᱚ ᱚᱱᱟ ᱠᱩᱲᱟᱹᱣ ᱫᱚ ᱥᱚᱝ ᱵᱟᱝ ᱦᱩᱭᱩᱜᱼᱟ᱾
ᱱᱤᱡᱮᱛᱮ ᱨᱚᱦᱚᱭ ᱫᱟᱲᱮᱭᱟᱜ ᱠᱟᱱ ᱛᱚ ᱵᱷᱟᱜᱤ ᱜᱮ᱾
ᱤᱭᱟᱹ ᱦᱮᱸ ᱱᱤᱡᱮᱛᱮ ᱨᱚᱦᱚᱭ ᱫᱚ ᱟᱫᱚ ᱠᱚᱥᱴᱚ ᱜᱮᱢ ᱠᱚᱥᱴᱚᱜᱼᱟ ᱵᱟᱠᱷᱟᱱ ᱫᱚ, ᱚᱸ ᱤᱭᱟᱹ ᱫᱚ ᱠᱩᱲᱟᱹᱭ ᱠᱚᱦᱚᱸ ᱵᱟᱝ ᱥᱚᱝ ᱦᱩᱭᱩᱜᱼᱟ᱾
ᱱᱤᱡᱮᱛᱮ ᱨᱚᱦᱚᱭ ᱞᱮᱠᱷᱟᱱ ᱵᱷᱟᱜᱮ ᱜᱮ ᱱᱤᱡᱮᱛᱮ ᱦᱮᱲᱦᱮᱫ ᱦᱚᱸ ᱦᱩᱲᱩ ᱤᱨ ᱦᱚᱸ ᱱᱤᱡᱮᱼ ᱛᱮ ᱠᱚᱨᱟᱣ ᱫᱟᱲᱮᱜ ᱠᱷᱟᱱ ᱛᱚ ᱛᱟᱦᱚᱞᱮ ᱵᱷᱟᱜᱮ ᱜᱮ᱾
ᱟᱫᱚᱜ, ᱜᱚᱴᱟ ᱫᱤᱥᱚᱢ ᱜᱮ, ᱢᱩᱱᱤᱥ ᱠᱟᱹᱢᱤᱱ ᱫᱚ ᱵᱟᱠᱚ ᱧᱟᱢᱚᱜ ᱠᱟᱱᱟ, ᱱᱤᱡᱮ ᱛᱮᱜᱮ ᱠᱚ ᱤᱭᱟᱹ ᱫᱟ ᱨᱚᱦᱚᱭ ᱫᱟ ᱠᱚ ᱠᱚᱥᱴᱚᱜ ᱠᱟᱱᱟ ᱠᱚ ᱱᱤᱡᱮ ᱛᱮᱫᱚ ᱟᱫᱚ ᱚᱱᱮ ᱟᱴᱩᱢᱟᱴᱩ ᱚᱲᱟᱜ ᱨᱮ ᱥᱟᱹᱛ ᱢᱮ ᱟᱨ ᱫᱟᱹᱲ ᱢᱮ᱾ ᱟᱫᱚ ᱩᱱᱤ ᱠᱮᱢᱤᱱ ᱟᱭᱳ ᱛᱟᱞᱮ ᱫᱚ ᱪᱮᱜ ᱞᱮᱠᱟ ᱢᱮᱱᱟᱭᱟᱢᱟ?
ᱦᱮᱸ ᱠᱤᱢᱤᱱᱟᱹᱭ ᱛᱟᱯᱮ ᱵᱷᱟᱜᱮ ᱜᱮ ᱢᱮᱱᱟᱭᱟ ᱯᱷᱳᱱ ᱞᱮᱫᱟᱭ ᱢᱤᱜ ᱫᱤᱱᱚᱜ᱾
ᱚ,
ᱵᱷᱟᱜᱮ ᱜᱮᱭᱟᱭ ᱡᱚᱛᱚ ᱜᱮᱠᱚ ᱵᱷᱟᱜᱮ ᱜᱮᱭᱟ᱾